ᱦᱮᱞᱳ ᱦᱮᱸ ᱟᱸᱡᱚᱢ ᱧᱟᱢ ᱫᱟᱵᱤᱱ?
ᱦᱮᱞᱳ
ᱦᱮᱸ ᱞᱟᱹᱭᱫᱟᱹᱧ ᱠᱤᱞᱟᱨ ᱠᱤᱞᱟᱨ ᱠᱤᱞᱟᱨ ᱵᱤᱱ ᱟᱸᱡᱚᱢ ᱫᱟ?
ᱦᱳᱭ ᱦᱳᱭᱼᱟ ᱠᱞᱤᱭᱟᱨ ᱜᱮ ᱟᱡᱚᱢ ᱧᱟᱢᱚᱜ ᱠᱟᱱ ᱛᱟᱵᱤᱱᱟ᱾
ᱟᱵᱤᱱᱟᱜ ᱢᱟ ᱠᱤᱞᱟᱨ ᱵᱟᱝ ᱟᱸᱡᱚᱢ ᱴᱷᱤᱠᱟᱹᱜ ᱠᱟᱱ ᱫᱚ᱾ ᱦᱮᱸ ᱟᱫᱚ ᱯᱷᱳᱱ ᱢᱚᱡᱽ ᱦᱩ ᱢᱚᱪᱟ ᱥᱩᱨ ᱨᱮᱫᱚ ᱯᱷᱳᱱ ᱫᱚ ᱟᱞᱚᱵᱤᱱ ᱤᱫᱤᱭᱟ ᱮᱴᱟᱜ ᱨᱚᱠᱚᱢ ᱦᱤᱡᱩᱜ ᱠᱟᱱᱟ ᱥᱟᱹᱣᱩᱱᱰ᱾
ᱨᱚᱠᱚᱢ ᱠᱷ ᱦᱮᱸ ᱦᱮᱸ ᱦᱮᱸ ᱱᱮᱛᱚ ᱫᱚ ᱴᱷᱤᱠ ᱜᱮᱭᱟ᱾ ᱦᱮᱸ ᱞᱟᱹᱭ ᱫᱟᱞᱤᱧ ᱜᱚᱢᱠᱮ ᱪᱮᱫ ᱠᱚᱵᱤᱱ ᱪᱤᱠᱟᱹ ᱵᱟᱲᱟᱭ ᱫᱟ?
ᱦᱳᱭ ᱜᱚᱝᱠᱮ ᱫᱩᱲᱩᱵ ᱵᱟᱲᱟ ᱦᱩᱭ ᱠᱟᱱᱟ ᱫᱟᱠᱟ ᱠᱚᱫᱚ ᱟᱹᱣᱨᱤ ᱡᱚᱢ ᱦᱩᱭᱩᱜᱼᱟ᱾
ᱟᱪᱪᱷᱟ ᱟᱪᱪᱷᱟ ᱫᱩᱲᱩᱵ ᱠᱟᱱᱟᱵᱤᱱ ᱜᱟᱸᱰᱳ ᱨᱮᱥᱮ ᱯᱟᱨᱠᱚᱢ ᱨᱮ?
ᱵᱟᱝ ᱜᱚᱢᱠᱮ ᱵᱮᱲ ᱨᱮ᱾
ᱟᱪᱪᱷᱟ ᱟᱪᱪᱷᱟ᱾ ᱡᱚᱢ ᱵᱟᱲᱟ ᱠᱚᱫᱚ ᱦᱩᱭᱱᱟ ᱥᱮ ᱵᱟᱝ ᱜᱚᱢᱠᱮ? ᱟᱹᱞᱤᱧ ᱟᱹᱞᱤᱧ ᱫᱚᱞᱤᱧ ᱨᱟᱵᱚᱲ ᱠᱮᱫᱟ, ᱦᱮᱸ ᱜᱚᱢᱠᱮ ᱟᱹᱞᱤᱧ ᱫᱚᱞᱤᱧ ᱨᱟᱵᱚᱲ ᱠᱮᱫᱟ᱾
ᱦᱳᱭ᱾ ᱟᱯᱮ ᱯᱮ ᱪᱮᱫ ᱯᱮ ᱩᱛᱩ ᱞᱮᱫᱟ ᱛᱟᱦᱚᱞᱮ?
ᱩᱛᱩ ᱠᱚᱫᱚ ᱦᱟᱸᱜ ᱚᱱᱠᱟ ᱨᱮ ᱡᱤᱞ ᱡᱤᱞ ᱠᱚᱫᱚ ᱦᱟᱸᱜ ᱫᱚ ᱵᱟᱝ ᱟᱨᱠᱤ᱾ ᱥᱟᱢᱟᱱᱱᱚ ᱚᱱᱮ ᱟᱲᱟᱜ ᱵᱷᱟᱡᱤ ᱟᱨᱠᱤ ᱚᱱᱮ ᱡᱟᱦᱟᱸ ᱟᱵᱚᱣᱟᱜ ᱦᱳᱭ ᱡᱟᱭᱦᱳᱠ ᱟᱨᱠᱤ ᱥᱟ ᱥᱟᱠᱟᱢ ᱟᱲᱟᱜ ᱥᱟᱠᱟᱢ ᱠᱚ ᱟᱨᱠᱤ᱾
ᱦᱳᱭ ᱦᱳᱭ᱾
ᱦᱳᱭ ᱟᱨ ᱚᱱᱟ ᱠᱚ ᱠᱚᱛᱮ ᱜᱮ ᱡᱚᱢ ᱵᱟᱲᱟ ᱦᱩᱭᱱᱟ ᱫᱟᱜ ᱢᱟᱹᱲᱤ ᱫᱟᱠᱟ ᱛᱚ᱾
ᱦᱳᱭ ᱚᱱᱠᱟ ᱟᱲᱟᱜ ᱛᱤᱠᱤ ᱠᱚᱨᱮ ᱦᱚᱸᱛᱚ ᱟᱭᱢᱟ ᱜᱟᱱ ᱵᱷᱤᱴᱟᱢᱤᱱ ᱫᱚ ᱛᱟᱦᱮᱱ ᱜᱮᱭᱟ ᱥᱮ᱾
ᱦᱮᱸ ᱜᱚᱝᱠᱮ ᱦᱮᱸ ᱵᱷᱤᱴᱟᱢᱤᱱ ᱫᱚ ᱚᱱᱟ ᱠᱚᱨᱮ ᱥᱟᱠ ᱥᱚᱵᱽᱡᱤ ᱨᱮᱜᱮ ᱵᱷᱤᱴᱟᱢᱤᱱ ᱫᱚ ᱢᱮᱱᱟᱜᱼᱟ᱾ ᱚ᱾ ᱟᱪᱪᱷᱟ ᱜᱚᱝᱠᱮ ᱛᱟᱞᱦᱮ ᱫᱟᱜ ᱠᱚᱭ ᱡᱟᱹᱲᱤ ᱯᱮ ᱠᱟᱱᱟ ᱥᱮᱵᱟᱝ ᱚᱱᱛᱮ?
ᱦᱳᱭ ᱜᱚᱝᱠᱮ ᱫᱟᱜ ᱢᱟ ᱦᱚᱞᱟ ᱢᱟᱫᱷᱮᱨ ᱫᱚ ᱵᱟᱭ ᱫᱟᱜ ᱠᱟᱜ ᱞᱮᱭᱟ ᱛᱟᱨ ᱞᱟᱦᱟ ᱞᱟᱦᱟ ᱥᱮᱱ ᱞᱟᱦᱟᱛᱮ ᱫᱟᱜ ᱟ ᱞᱮ ᱛᱟᱦᱮᱱᱟᱭ᱾
ᱦᱳᱭ᱾
ᱵᱟᱨ ᱫᱤᱱ ᱫᱚ ᱟᱣᱨᱤ ᱫᱟᱜ ᱟᱞᱮᱭᱟᱭ ᱱᱤᱛᱚᱜ ᱫᱚ᱾
ᱟᱪᱪᱷᱟ ᱟᱪᱪᱷᱟ᱾ ᱟᱪᱷᱟ ᱦᱮᱸ ᱦᱮᱸ ᱫᱟᱜ ᱫᱚᱭ ᱫᱟᱜ ᱟᱞᱮ ᱠᱟᱱ ᱜᱮᱭᱟ ᱰᱮᱞᱤ ᱜᱮᱞᱮ ᱰᱮᱞᱤ ᱜᱮ ᱰᱮᱞᱤ ᱜᱮ᱾ ᱟᱪᱪᱷᱟ ᱛᱟᱦᱞᱮ ᱜᱚᱝᱠᱮ ᱦᱟᱹᱠᱩ ᱥᱟᱵ ᱠᱚᱫᱚ ᱯᱮ ᱪᱟᱞᱟᱜ ᱠᱟᱱᱟ ᱥᱮ ᱵᱟᱝ?
ᱦᱳᱭ ᱜᱚᱝᱠᱮ ᱦᱟᱹᱠᱩ ᱥᱟᱵ ᱠᱚᱫᱚ ᱱᱤᱛᱚᱜ ᱫᱚ ᱦᱟᱠᱩ ᱠᱚᱫᱚ ᱵᱟᱞᱮ ᱪᱟᱞᱟᱣ ᱵᱟᱲᱟᱣ ᱠᱟᱱᱟ ᱟᱞᱮ ᱥᱮᱫ ᱫᱚ᱾
ᱟᱪᱪᱷᱟ ᱟᱨ ᱤᱭᱟᱹ ᱚᱱᱛᱮ ᱫᱚ ᱜᱟᱰᱟ ᱱᱟᱹᱭ ᱠᱚᱫᱚ ᱵᱟᱹᱱᱩᱜᱼᱟ?
ᱜᱟᱰᱟ ᱠᱚᱫᱚ ᱢᱮᱱᱟᱜᱼᱟ ᱟᱫᱚ ᱜᱟᱰᱟ ᱠᱚᱫᱚ ᱚᱝᱠᱟ ᱵᱟᱞᱮ ᱪᱟᱞᱟᱜ ᱜᱮᱭᱟ ᱦᱟᱹᱠᱩ ᱥᱟᱵ ᱠᱚᱫᱚ ᱢᱮᱱᱟᱜ ᱫᱚ ᱢᱮᱱᱟᱜ ᱜᱮᱭᱟ᱾
ᱚᱸ᱾ ᱛᱟᱦᱞᱮ ᱜᱚᱝᱠᱮ, ᱦᱮᱸ ᱜᱚᱢᱠᱮ ᱟᱞᱮ ᱥᱮᱫ ᱫᱚ ᱟᱹᱰᱤ ᱢᱟᱨᱟᱝ ᱜᱟᱰᱟ ᱢᱮᱱᱟᱜᱼᱟ᱾
ᱛᱟᱞᱦᱮ ᱦᱟᱹᱠᱩ ᱥᱟᱵ ᱠᱚᱫᱚ ᱯᱮ ᱪᱟᱞᱟᱣ ᱵᱟᱲᱟᱜ ᱠᱟᱱ ᱜᱮᱭᱟ ᱛᱚ᱾
ᱦᱮᱸ ᱜᱚᱝᱠᱮ ᱪᱟᱞᱟᱣ ᱫᱚᱞᱮ ᱪᱟᱞᱟᱜ ᱜᱮᱭᱟ ᱦᱟᱹᱠᱩ ᱟᱫᱚ ᱵᱟᱹᱲᱥᱤ ᱟᱹᱜᱩ ᱦᱩᱭᱩᱜ ᱜᱮᱭᱟ ᱟᱨ ᱮᱢᱱᱤ ᱛᱮ ᱡᱟᱞ ᱠᱚ ᱤᱫᱤ ᱠᱟᱛᱮ ᱥᱟᱵ ᱦᱚᱸᱞᱮ ᱪᱟᱞᱟᱜ ᱜᱮᱭᱟ᱾ ᱟᱫᱚ ᱧᱟᱢ ᱫᱚᱠᱚ ᱧᱟᱢᱚᱜ ᱜᱮᱭᱟ ᱢᱚᱴᱟᱢᱩᱴᱤ ᱵᱷᱟᱜᱤ ᱵᱷᱟᱜᱤ ᱢᱟᱨᱟᱝ ᱢᱟᱨᱟᱝ ᱦᱟᱹᱠᱩ᱾ ᱟᱫᱚ ᱱᱤᱭᱟᱹ ᱠᱚᱴᱟ ᱫᱤᱱ ᱫᱚ ᱵᱟᱞᱮ ᱪᱟᱞᱟᱣ ᱠᱟᱱᱟ ᱫᱚᱢᱮ ᱵᱟᱱ ᱠᱟᱱᱟ ᱛᱚ ᱫᱟᱜ᱾
ᱦᱳᱭ ᱦᱳᱭ, ᱱᱤᱛᱚᱜ ᱢᱟ ᱥᱟᱱᱟᱢ ᱦᱚᱲᱜᱮ ᱪᱟᱥ ᱠᱟᱹᱢᱤ ᱨᱮᱜᱮ ᱵᱮᱥᱛᱚ ᱢᱮᱱᱟᱜ ᱵᱚᱱᱟ ᱥᱮ᱾
ᱦᱮᱸ ᱦᱮᱸ ᱵᱮᱥᱛᱚ ᱜᱚᱴᱟ ᱜᱮ ᱵᱮᱥᱛᱚ᱾ ᱪᱟᱥ ᱠᱟᱹᱢᱤ ᱠᱚᱨᱮ ᱵᱟᱢ ᱛᱟᱦᱮᱸ ᱞᱮᱠᱷᱟᱱ ᱱᱤᱡᱮ ᱚᱸᱰᱮ ᱜᱚᱲᱚ ᱦᱮᱸ ᱟᱹᱰᱤ ᱨᱚᱠᱚᱢᱼᱼ ᱵᱟᱹᱫᱽ ᱠᱚᱨᱮ ᱛᱟᱦᱮᱱ ᱜᱮ ᱦᱩᱭᱩᱜᱼᱟ ᱥᱮ ᱚᱱᱟ ᱠᱟᱹᱢᱤᱱ ᱠᱚᱠᱚ ᱪᱟᱞᱟᱣ ᱨᱮᱦᱚᱸ ᱛᱚᱞᱟ ᱢᱚᱞᱟ ᱤᱫᱤ ᱠᱚ
ᱦᱩᱸ
ᱛᱟᱦᱞᱮ ᱜᱚᱝᱠᱮ ᱛᱤᱱᱟᱹᱜ ᱜᱟᱱ ᱯᱮ ᱨᱚᱭ ᱵᱟᱲᱟ ᱠᱮᱫᱟ ᱨᱚᱦᱚᱭ ᱫᱚ
ᱨᱚᱦᱚᱭ ᱫᱚᱞᱮ ᱨᱚᱦᱚᱭ ᱟᱨᱟᱢᱵᱚ ᱜᱚᱫ ᱠᱟᱫᱟ ᱢᱚᱴᱟᱢᱩᱴᱤ ᱢᱤᱫ ᱵᱟᱨ ᱵᱤᱜᱷᱟᱹ ᱫᱚᱞᱮ ᱨᱚᱦᱚᱭ ᱜᱚ ᱠᱟᱫᱟ ᱟᱨ ᱢᱮᱱᱟᱜᱼᱟ ᱢᱚᱸᱬᱮ ᱛᱩᱨᱩᱭ ᱵᱤᱜᱷᱟᱹ ᱜᱟᱱ ᱚᱱᱟ ᱠᱚᱫᱚ ᱥᱤ ᱪᱟᱞᱟᱜ ᱠᱟᱱᱟ ᱟᱨᱠᱤ
ᱚᱸ
ᱟᱹᱰᱤ ᱰᱷᱮᱨ ᱪᱟᱥ ᱛᱟᱞᱮ ᱛᱚ
ᱦᱳᱭ ᱦᱳᱭ ᱦᱳᱭ ᱪᱟᱥᱢᱟ ᱱᱤᱛᱚᱜ ᱫᱚᱨᱠᱟᱨ ᱠᱟᱱ ᱜᱮᱭᱟ ᱥᱮ
ᱦᱮᱸ ᱜᱚᱢᱠᱮ ᱵᱟᱢ ᱪᱟᱥ ᱞᱮᱱᱠᱷᱟᱱ ᱵᱟᱡᱟᱨ ᱨᱮᱱ ᱦᱚᱲᱢᱟ ᱪᱮᱫ ᱠᱚ ᱡᱚᱢᱟ ᱦᱟᱸᱜ ᱱᱚᱣᱟ ᱟᱵᱚ ᱵᱚᱱ ᱪᱟᱥᱮᱫ ᱠᱷᱟᱹᱛᱤᱨ ᱜᱮᱛᱚ ᱩᱱᱠᱩ ᱫᱚ ᱟᱵᱚᱣᱟᱜ ᱪᱟᱣᱞᱮ ᱛᱮᱜᱮ ᱛᱚᱠᱚ ᱠᱤᱸᱥᱟᱬᱚᱜ ᱠᱟᱱᱟ ᱥᱮ ᱵᱟᱠᱷᱟᱱ ᱩᱱᱠᱩ ᱫᱚ ᱚᱠᱟ ᱨᱮᱠᱚ ᱪᱟᱣᱞᱮᱭ ᱫᱟ ᱥᱮ ᱚᱠᱟ ᱨᱮᱠᱚ ᱪᱟᱥᱫᱟ ᱦᱟᱸᱜ ᱟᱠᱚ ᱢᱟ ᱠᱤᱨᱤᱧ ᱠᱟᱛᱮ ᱠᱚ ᱡᱚᱢᱫᱟ ᱟᱵᱚ ᱡᱟᱦᱟᱸ ᱵᱚᱱᱼᱼ ᱦᱮᱸ ᱪᱟᱥ ᱵᱟᱲᱟᱭᱫᱟ ᱚᱱᱟ ᱜᱮᱛᱚ ᱦᱟᱸᱜ ᱪᱟᱥ ᱠᱟᱛᱮᱫ ᱟᱵᱚ ᱵᱚᱱ ᱟᱠᱷᱨᱤᱧ ᱫᱟ ᱛᱚᱵᱮ ᱛᱚ ᱩᱝᱠᱩ ᱠᱚ ᱠᱤᱨᱤᱧ ᱠᱟᱛᱮ ᱠᱚ ᱡᱚᱢᱫᱟ
ᱦᱳᱭ ᱦᱳᱭ
ᱟᱵᱚ ᱡᱩᱫᱤ ᱵᱟᱵᱚᱱ ᱪᱟᱥᱼᱟ ᱥᱮ ᱩᱱᱠᱩ ᱫᱚ ᱡᱚᱢ ᱩᱱᱠᱩᱣᱟᱜ ᱵᱟᱝ ᱡᱩᱴᱟᱹᱜ ᱛᱟᱠᱚᱣᱟ ᱡᱟᱦᱟᱸ ᱛᱤᱱᱟᱹᱜ ᱴᱟᱠᱟ ᱯᱩᱭᱥᱟᱹ ᱠᱟᱛᱮ ᱨᱮᱦᱚᱸ ᱪᱮᱫᱟᱜ ᱥᱮ ᱟᱵᱚ ᱫᱚ ᱪᱟᱹᱥᱤ ᱦᱚᱲ ᱠᱟᱱᱟ ᱵᱚᱱ ᱟᱵᱚ ᱵᱚᱱ ᱪᱟᱥᱮᱫ ᱛᱮ ᱟᱵᱚ ᱵᱚᱱ ᱚᱱᱱᱚ ᱵᱚᱱ ᱵᱮᱱᱟᱣ ᱮᱫᱟ ᱛᱚᱵᱮ ᱛᱚ ᱩᱱᱠᱩ ᱚᱱᱱᱚ ᱞᱟᱭ ᱨᱮ ᱵᱚᱞᱚᱱ ᱠᱟᱱ ᱛᱟᱠᱚᱣᱟ ᱵᱟᱝᱠᱷᱟᱱ ᱚᱠᱟᱨᱮ
ᱱᱚᱣᱟ ᱫᱚ ᱜᱚᱢᱠᱮ ᱟᱹᱰᱤ ᱥᱟᱹᱨᱤ ᱠᱟᱛᱷᱟ ᱜᱮᱵᱤᱱ ᱞᱟᱹᱭ ᱠᱮᱫᱟ ᱟᱵᱚ ᱡᱩᱫᱤ ᱵᱟᱵᱚᱱ ᱪᱟᱥ ᱠᱮᱭᱟ᱾ ᱛᱚ ᱟᱠᱚ ᱦᱚᱸ ᱵᱟᱝ ᱠᱚ ᱠᱤᱨᱤᱧ ᱫᱟᱲᱮᱭᱟᱜ ᱠᱮᱭᱟ ᱩᱱᱫᱚ ᱥᱮ ᱜᱚᱢᱠᱮ ᱧᱟᱢ ᱦᱚᱸ ᱵᱟᱠᱚ ᱧᱟᱢ ᱠᱮᱭᱟ ᱩᱱ ᱫᱚ
ᱦᱳᱭ ᱟᱫᱚ ᱚᱱᱟᱜᱮ ᱜᱚᱢᱠᱮ ᱟᱫᱚ ᱪᱟᱥ ᱠᱚᱫᱚ ᱦᱟᱸᱜ ᱟᱵᱚ ᱫᱚ ᱨᱮᱸᱜᱮᱡ ᱦᱚᱲ ᱠᱟᱱᱟᱵᱚᱱ ᱵᱟᱵᱚᱱ ᱪᱟᱥ ᱞᱮᱠᱷᱟᱱ ᱟᱵᱚ ᱡᱚᱢᱟᱵᱚᱱ ᱪᱤ ᱟᱵᱚ ᱚᱱᱟ ᱢᱚᱫᱷᱮᱨᱮ ᱡᱚᱢ ᱦᱚᱸ ᱡᱚᱢ ᱦᱩᱭᱩᱜ ᱠᱟᱱ ᱛᱟᱵᱚᱱᱟ᱾ ᱚᱱᱟ ᱢᱚᱫᱽᱫᱷᱮᱨᱮ ᱟᱠᱷᱨᱤᱧ ᱠᱟᱛᱮᱫ ᱟᱵᱚᱣᱟᱜ ᱡᱟᱦᱟᱸ ᱡᱤᱭᱚᱱ ᱦᱚᱸ ᱠᱷᱟᱸᱰᱟᱱ ᱦᱩᱭᱩᱜ ᱠᱟᱱ ᱛᱟᱵᱚᱱᱟ ᱟᱨᱠᱤ ᱟᱨᱠᱤ ᱚᱱᱟ ᱠᱷᱚᱱ ᱢᱚᱫᱽᱫᱷᱮ ᱠᱷᱚᱱ ᱜᱮ ᱟᱨᱠᱤ
ᱜᱚᱢᱠᱮ ᱚᱱᱛᱮ ᱛᱟᱦᱚᱞᱮ ᱜᱚᱢᱠᱮ ᱛᱟᱦᱞᱮ ᱚᱱᱛᱮ ᱢᱮᱱᱫᱟᱹᱧ ᱪᱮᱫ ᱠᱚᱛᱮ ᱯᱮ ᱥᱤ ᱵᱟᱲᱟᱭ ᱮᱫᱟ ᱴᱮᱠᱴᱚᱨ ᱠᱚᱛᱮ ᱯᱮ ᱥᱤ ᱜᱮᱭᱟ ᱥᱮ ᱰᱟᱝᱨᱤ ᱱᱟᱦᱮᱞ ᱠᱚᱛᱮ ᱯᱮ ᱥᱤ ᱵᱟᱲᱟᱭ
ᱜᱚᱝᱠᱮ ᱱᱚᱣᱟ ᱠᱚᱨᱮ ᱢᱟ ᱰᱟᱝᱨᱤ ᱠᱚᱫᱚ ᱵᱟᱹᱱᱩᱜ ᱠᱚᱣᱟ ᱦᱟᱸᱜ ᱱᱤᱭᱟᱹ ᱜᱷᱟᱹᱲᱤᱡ ᱫᱚ ᱦᱟᱸᱜ ᱟᱫᱚ ᱛᱚ ᱴᱟᱠᱴᱟᱨ ᱛᱮᱜᱮ ᱥᱤ ᱵᱟᱲᱟ ᱦᱩᱭᱩᱜ ᱠᱟᱱᱟ ᱟᱫᱚ ᱚᱱᱟ ᱠᱚ ᱛᱮᱜᱮ ᱡᱚᱛᱚ ᱟᱬᱜᱚᱢ ᱚᱱᱟ ᱛᱮᱜᱮ ᱥᱤ ᱰᱟᱹᱝᱨᱤ ᱠᱚᱫᱚ ᱠᱚ ᱟᱫ ᱪᱟᱵᱟᱭᱮᱱᱟ ᱱᱚ ᱠᱚᱨᱮ ᱦᱚᱸ ᱢᱤᱫᱴᱟᱝ ᱵᱟᱨᱭᱟ ᱦᱚᱸ ᱵᱟᱹᱱᱩᱜ ᱠᱚᱣᱟ ᱥᱮᱨᱯ ᱠᱚ ᱢᱮᱱᱟᱜ ᱠᱚᱣᱟ ᱴᱩᱠ ᱴᱟᱠ ᱩᱱᱠᱩ ᱛᱳᱣᱟ ᱧᱩ ᱞᱟᱹᱜᱤᱫ ᱠᱚ ᱫᱚᱦᱚ ᱵᱟᱲᱟ ᱟᱠᱟᱫ ᱠᱚᱣᱟ ᱟᱨᱠᱤ
ᱦᱳᱭ ᱜᱚᱢᱠᱮ ᱱᱮᱛᱟᱨ ᱢᱟ ᱡᱩᱜᱽ ᱢᱟ ᱰᱤᱡᱤᱴᱟᱞᱚᱜ ᱠᱟᱱᱟ ᱥᱮ ᱴᱟᱠᱴᱟᱨ ᱛᱮ ᱜᱮ ᱵᱤᱥᱤ ᱠᱩ ᱥᱤ
ᱦᱳᱭ ᱱᱮᱛᱟᱨ ᱫᱚ ᱮᱠ ᱵᱟᱨᱮ ᱡᱟᱦᱟᱸ ᱥᱮᱫ ᱜᱮᱵᱤᱱ ᱪᱟᱞᱟᱜᱼᱟ ᱰᱟᱝᱨᱤ ᱢᱟᱱᱮ ᱡᱮ ᱦᱮᱸ ᱰᱟᱝᱨᱤ ᱛᱮᱠᱚ ᱥᱤᱭᱳᱜ ᱠᱟᱱᱟ ᱥᱮ ᱪᱮᱫ ᱚᱱᱟ ᱠᱚᱫᱚ ᱧᱮᱞ ᱜᱮ ᱵᱟᱵᱚᱱ ᱧᱮᱞ ᱧᱟᱢᱟ᱾
ᱵᱟᱝ ᱜᱮ
ᱱᱮᱛᱟᱨ ᱢᱟ ᱜᱚᱝᱠᱮ ᱟᱨᱚ ᱡᱚᱱᱛᱨᱚ ᱠᱚ ᱩᱰᱩᱠ ᱠᱟᱱᱟ ᱜᱮᱫ ᱠᱚ ᱵᱟᱝ ᱞᱟᱜᱟᱜ ᱠᱟᱱᱟ ᱢᱮᱥᱤᱱ ᱛᱮᱜᱮ ᱦᱩᱲᱩ ᱠᱚᱦᱚᱸ ᱠᱚ ᱜᱮᱫ ᱮᱫᱟ᱾
ᱦᱳᱭ ᱜᱚᱢᱠᱮ ᱚᱱᱟ ᱛᱮᱜᱮ ᱢᱤᱥᱤᱱ ᱛᱮᱜᱮ ᱡᱚᱛᱚ
ᱚᱱᱟ ᱢᱮᱥᱤᱱ ᱨᱮ ᱤᱭᱟᱹ ᱞᱮᱠᱷᱟᱱ ᱢᱟ ᱵᱩᱥᱩᱵ ᱠᱚᱦᱚᱸᱼᱼ ᱱᱮᱛᱟᱨ ᱢᱟ ᱵᱟᱝ ᱵᱩᱥᱩᱵ ᱠᱚ ᱜᱩᱸᱰᱟᱹᱜ ᱠᱟᱱᱟ, ᱵᱩᱥᱩᱵ ᱠᱚ ᱵᱟᱝ ᱧᱟᱢᱚᱜ ᱠᱟᱱᱟ᱾
ᱦᱳᱭ, ᱦᱳᱭ-ᱦᱳᱭ ᱾ ᱵᱩᱥᱩᱵ ᱡᱮ ᱡᱟᱦᱟᱱᱟᱜ ᱠᱟᱹᱢᱤ ᱨᱮᱵᱤᱱ ᱞᱟᱜᱟᱣᱟ ᱚᱱᱠᱟᱱᱟᱜ ᱵᱩᱥᱩᱵ ᱦᱚᱸ ᱵᱟᱝ ᱧᱟᱢᱚᱜ ᱠᱟᱱᱟ᱾ ᱟᱨ ᱥᱮᱛᱟᱜ ᱵᱮᱲᱟ ᱡᱮ ᱪᱷᱚᱸᱪ ᱪᱷᱚᱲᱟᱣ ᱞᱟᱹᱜᱤᱫᱼᱼ ᱡᱟᱦᱟᱸ ᱜᱩᱨᱤᱡᱽ ᱞᱟᱜᱟᱜ ᱛᱟᱵᱚᱱᱟ, ᱥᱟᱱᱟᱢ ᱦᱚᱲᱟᱜ ᱜᱮ ᱚᱱᱟ ᱠᱚᱦᱚᱸ ᱵᱟᱝ ᱧᱟᱢ ᱞᱟᱹᱜᱤᱫᱚᱜ ᱠᱟᱱᱟ᱾ ᱠᱟᱱᱟ᱾
ᱱᱚᱣᱟᱜᱤ᱾
ᱮᱢᱚᱱ ᱚᱵᱷᱟᱵᱽ, ᱚᱷᱟᱵᱽ ᱠᱟᱱᱟ ᱵᱚᱱ᱾
ᱦᱳᱭ ᱜᱚᱝᱠᱮ ᱰᱟᱝᱨᱤ ᱟᱹᱥᱩᱞ ᱠᱚ ᱛᱟᱦᱮᱸ ᱫᱚ ᱡᱚᱛᱚᱱ ᱞᱟᱜᱟᱜᱼᱟ ᱥᱮ ᱵᱟᱝᱠᱚ ᱡᱚᱛᱚᱱ ᱞᱟᱹᱜᱤᱫᱚᱜ ᱠᱟᱱᱟ ᱚᱱᱠᱟ ᱦᱚᱲ ᱠᱚᱦᱚᱸ᱾ ᱩᱱᱤ ᱯᱤᱪᱷᱟ. ᱨᱮ ᱟᱨᱚ ᱢᱤᱫ ᱦᱚᱲ ᱛᱟᱦᱮᱱ ᱞᱟᱜᱟᱜᱼᱟ ᱥᱮ᱾
ᱛᱚᱼᱼ ᱦᱮᱸ ᱛᱟᱨᱯᱚᱨᱮ ᱚᱱᱮᱼᱼ ᱵᱩᱥᱩᱵ ᱠᱚ ᱫᱚ ᱚᱠᱟᱨᱮ ᱵᱩᱥᱩᱵ ᱢᱟ, ᱩᱱᱠᱩ ᱦᱚᱸᱛᱚ ᱡᱚᱢ ᱮᱢ ᱫᱚᱨᱠᱟᱨ ᱠᱟᱱᱟ᱾ ᱚᱱᱟ ᱪᱤᱠᱟᱹ ᱛᱮᱠᱚ ᱛᱟᱦᱮᱱᱟ᱾ ᱛᱤᱱ ᱜᱷᱟᱹᱲᱤ ᱫᱚ ᱥᱚᱵᱽᱫᱤᱱ ᱢᱟᱦᱟᱜ ᱜᱷᱟᱸᱥ ᱠᱚᱫᱚ ᱵᱟᱵᱤᱱ ᱧᱟᱢᱟ ᱥᱮ ᱵᱟᱹᱫᱽ ᱠᱚᱨᱮ ᱦᱚᱸ᱾
ᱦᱳᱭ᱾
ᱟᱨ ᱚᱱᱠᱟ ᱯᱷᱟᱸᱠᱟ ᱰᱟᱹᱦᱤ ᱠᱚᱢᱟ ᱟᱞᱮ ᱥᱮᱫ ᱢᱟ ᱵᱟᱹᱱᱩᱜ᱾ ᱱᱚᱣᱟ ᱡᱟ ᱢᱮᱱᱟᱜᱼᱟ ᱴᱩᱠ ᱴᱟᱠ ᱵᱤᱨ ᱜᱮ ᱢᱮᱱᱟᱜᱼᱟ᱾
ᱦᱳᱭ᱾
ᱵᱩᱨᱩ ᱫᱤᱥᱚᱢ ᱦᱚᱲ ᱠᱷᱟᱱ ᱫᱚ ᱼᱼ ᱡᱟᱦᱟᱸ ᱥᱮᱫ ᱜᱮᱵᱤᱱ ᱰᱟᱹᱝᱨᱤ ᱠᱚᱵᱤᱱ ᱟᱲᱟᱜ ᱠᱷᱟᱱ ᱚᱱᱛᱮ ᱜᱮᱠᱚ ᱼᱼ ᱚ ᱡᱚᱢ ᱵᱤ ᱠᱚ ᱟᱨᱤᱼᱼ
ᱦᱳᱭ᱾
ᱟᱪᱷᱟ ᱜᱚᱢᱠᱮ ᱛᱟᱦᱚᱞᱮ, ᱢᱟᱱᱮ ᱚᱲᱟᱜ ᱠᱚᱨᱮ ᱜᱮ ᱢᱮᱱᱟᱜ ᱵᱤᱱᱟ ᱠᱟᱹᱢᱤ ᱠᱚᱫᱚᱼᱼ ᱡᱟᱦᱟᱱᱟᱜ ᱱᱤᱡᱮᱨᱟᱜ ᱢᱟᱱᱮ ᱯᱟᱨᱥᱚᱱᱟᱞᱤ ᱼᱼ ᱠᱟᱹᱢᱤ ᱠᱚᱫᱚ ᱢᱮᱱᱟᱜ ᱛᱟᱞᱮᱭᱟ ᱥᱮ ᱚᱲᱟᱜ ᱨᱮᱜᱮ ᱪᱟᱥ ᱠᱟᱹᱢᱤ ᱠᱚᱨᱮ ᱾
ᱦᱚᱭ ᱜᱚᱝᱠᱮ ᱱᱤᱛᱚᱜ ᱫᱚ, ᱚᱲᱟᱜ ᱠᱚᱞᱤᱧ ᱪᱟᱞᱟᱣᱼᱟ ᱱᱤᱛᱚᱜ ᱫᱚ ᱦᱳᱥᱴᱮᱞ ᱨᱮ ᱢᱮᱱᱟᱜ ᱞᱤᱧᱟᱹ।
ᱟᱪᱷᱟ-ᱟᱪᱷᱟ᱾
ᱦᱳᱭ ᱪᱟᱞᱟᱣ ᱞᱮᱱᱟᱞᱤᱧ ᱵᱟᱨ ᱯᱮ ᱫᱤᱱ ᱢᱟᱲᱟᱝ ᱚᱲᱟᱜ ᱠᱷᱚᱱ ᱵᱟᱨᱯᱮ ᱫᱤᱱ ᱢᱟᱲᱟᱝ ᱜᱮᱞᱤᱧ ᱦᱮᱡ ᱟᱠᱟᱱᱟ᱾ ᱨᱚᱦᱚᱭ ᱵᱟᱲᱟ ᱦᱚᱴᱚ ᱠᱟᱫᱟᱞᱤᱧ। ᱡᱚᱛᱚ ᱠᱚᱫᱚ ᱵᱟᱝ ᱠᱤᱪᱷᱩᱜᱟᱱ ᱜᱚᱲᱚᱣᱟᱜ ᱠᱤᱱᱟᱞᱤᱧ ᱜᱚᱜᱚ ᱛᱟᱹᱠᱤᱱ।
ᱟᱪᱷᱟ᱾
ᱟᱨ ᱡᱩᱫᱤ ᱯᱟᱲᱦᱟᱣ ᱵᱟᱲᱟ ᱜᱮ ᱦᱩᱭᱩᱜ ᱠᱟᱱᱟ ᱚᱱᱠᱟ ᱠᱟᱹᱢᱤ ᱠᱚᱫᱚ ᱵᱟᱝ ᱦᱩᱭᱩᱜ ᱠᱟᱱᱟ।
ᱦᱚᱸ᱾ ᱟᱫᱚ ᱜᱚᱝᱠᱮ ᱛᱟᱦᱚᱞᱮ ᱚᱱᱛᱮ ᱫᱚ ᱪᱮᱫ ᱼᱼ ᱱᱚᱣᱟ ᱦᱩᱲᱩ ᱠᱚᱫᱚ ᱯᱮ ᱨᱚᱦᱚᱭ ᱮᱫᱟᱠᱤ? ᱪᱮᱫ ᱢᱟᱱᱮ ᱞᱟᱴ ᱥᱮ ᱥᱚᱨᱱᱚ ᱥᱮ ᱵᱤᱵᱤ ᱟᱨᱚᱼᱼ
ᱦᱳᱭ ᱜᱚᱝᱠᱮ ᱟᱹᱞᱤᱧ ᱦᱚᱸ ᱚᱱᱠᱟ ᱚᱱᱮᱼᱼ ᱨᱚᱦᱚᱭ ᱱᱤᱭᱟ. ᱚᱱᱟ ᱦᱩᱲᱩ ᱠᱚ ᱱᱤᱭᱟ. ᱫᱚ ᱩᱱᱟᱹ ᱫᱚ ᱵᱟᱹᱞᱤᱧ ᱵᱩᱡᱽ ᱜᱮᱭᱟ ᱥᱮ ᱢᱟᱱᱮ ᱵᱟᱹᱞᱤᱧ ᱵᱟᱲᱟᱭ ᱜᱮᱭᱟ।
ᱢᱟᱱᱮ ᱚᱱᱟ ᱦᱩᱲᱩ ᱠᱚᱫᱚ ᱚᱝᱠᱟ ᱠᱚ ᱨᱚᱦᱚᱭ ᱜᱮᱭᱟ ᱥᱮ ᱵᱟᱝᱠᱚ ᱨᱚᱦᱚᱭ ᱜᱮᱭᱟ᱾
ᱦᱩᱸ᱾
ᱜᱚᱝᱠᱮ ᱟᱞᱤ ᱫᱚᱱᱤ ᱮᱱᱜᱞᱤᱧ ᱪᱟᱞᱟᱣ ᱠᱟᱱ ᱛᱟᱦᱮᱱ ᱛᱚᱞᱟ ᱵᱟᱲᱟ ᱠᱟᱛᱮᱱᱟᱼᱼ ᱛᱚ ᱚᱱᱟ ᱜᱮᱠᱚ ᱢᱮᱛᱟᱜ ᱞᱤᱧᱟᱹ ᱪᱚ ᱛᱟᱦᱚᱞᱮ ᱨᱚᱦᱚᱭ ᱜᱚᱲᱚ ᱵᱚᱱ ᱪᱟᱞᱟᱜᱼᱟ ᱨᱚ ᱨᱚᱦᱚᱭ ᱦᱚᱴᱚ ᱠᱟᱜ ᱟ ᱵᱚᱱ᱾
ᱟᱪᱷᱟ-ᱟᱪᱷᱟ ᱦᱚᱸ᱾
ᱜᱚᱝᱠᱮ ᱟᱯᱮ ᱥᱮᱫ ᱫᱚ ᱪᱮᱞᱮᱠᱟ ᱜᱟᱱᱚᱜᱼᱟ ᱟᱯᱮ ᱥᱮᱫᱼᱼ
ᱟᱞᱮ ᱥᱮᱫ ᱢᱟ ᱚᱱᱮᱞᱤᱤᱧ ᱞᱟᱹᱭᱟᱫ ᱵᱤᱱᱟ ᱥᱚᱨᱱᱚ ᱜᱮ ᱵᱤᱥᱤ ᱠᱚ ᱨᱚᱦᱚᱭᱟ ᱥᱚᱨᱱᱚ ᱛᱟᱨᱯᱚᱨᱮ ᱜᱚᱨᱩᱯ। ᱱᱚᱣᱟ ᱵᱟᱨᱭᱟ ᱜᱮ ᱠᱚ ᱨᱚᱦᱚᱭᱮᱫᱟ ᱦᱟᱸᱜ ᱱᱤᱭᱟᱹ ᱜᱷᱟᱹᱲᱤᱡ ᱫᱚ ᱦᱟᱸᱜ ᱱᱚᱣᱟ ᱠᱚᱨᱮ। ᱧᱮᱞᱚᱜ ᱠᱟᱱᱟ ᱡᱮ ᱟᱨᱠᱤ।
ᱟᱨ ᱜᱚᱝᱠᱮ ᱛᱟᱦᱚᱞᱮ ᱦᱩᱲᱩ ᱵᱚᱞᱛᱮ ᱫᱚ ᱚᱠᱟᱴᱟᱜ ᱦᱩᱲᱩ ᱵᱷᱟᱹᱜᱤ ᱦᱩᱭᱩᱜ ᱨᱚᱦᱚᱭ ᱞᱮᱠᱷᱟᱱ ᱢᱟᱱᱮ ᱵᱷᱟᱜᱤ ᱦᱩᱭᱩᱜ ᱜᱮᱭᱟ?
ᱵᱷᱟᱜᱮ ᱢᱟ ᱡᱚᱛᱚ ᱦᱩᱲᱩ ᱜᱮ ᱵᱷᱟᱜᱮᱭᱟ, ᱟᱫᱚ ᱚᱠᱚᱭ ᱚᱠᱟ ᱞᱮᱠᱟ ᱡᱚᱢ ᱞᱟᱹᱜᱤᱫ ᱠᱚ ᱨᱚᱦᱚᱭᱟ ᱠᱤᱪᱷᱩ ᱦᱚᱲ ᱾ ᱠᱤᱪᱷᱩ ᱦᱚᱲ ᱫᱚ ᱦᱟᱸᱜ ᱮᱸ ᱟᱹᱠᱷᱨᱤᱧ ᱼᱼ ᱵᱟᱠᱷᱨᱟ ᱦᱚᱸᱠᱚ ᱨᱚᱦᱚᱭ ᱜᱮᱭᱟ ᱛᱚ।
ᱦᱳᱭ ᱾
ᱟ ᱡᱤᱢ ᱵᱟᱠᱷᱨᱟ ᱫᱚ ᱥᱳᱱᱰᱚ ᱦᱩᱲᱩ ᱜᱮ ᱵᱷᱟᱜᱮᱭᱟ ᱟᱨᱠᱤ। ᱚᱻ ᱚᱱᱟ ᱫᱚ ᱢᱟᱱᱮ ᱟᱵᱚ ᱥᱟᱱᱛᱟᱲ ᱮᱢᱱᱤ ᱦᱚᱲ ᱦᱚᱲ ᱛᱮᱵᱚᱱ ᱼᱼ ᱠᱷᱟᱹᱴᱣᱟᱹᱱᱤ ᱠᱚᱵᱚᱱ ᱵᱮᱥᱤ ᱵᱮᱱ, ᱵᱮᱥᱤ ᱵᱚᱱ ᱠᱟᱹᱢᱤ ᱜᱮᱭᱟ, ᱢᱟᱱᱮ ᱼᱼ ᱡᱳᱨ ᱠᱟᱹᱢᱤ ᱟᱨᱠᱤ। ᱟᱨ ᱠᱟᱹᱢᱤ ᱞᱟᱭᱤᱱ ᱨᱮᱜᱮ ᱵᱚᱱ ᱛᱟᱦᱮᱱᱟ ᱛᱚ ᱟᱫᱚ ᱚᱱᱮ ᱢᱟᱱᱮ ᱥᱚᱨᱱᱚ ᱦᱩᱲᱩ ᱫᱚ ᱠᱟᱹᱡ ᱪᱩᱞᱩᱝ ᱢᱟᱱᱮ ᱫᱚᱢ ᱛᱟᱦᱮᱱᱟ ᱟᱨᱠᱤ ᱠᱟᱛᱮ।
ᱦᱳᱭ ᱾
ᱦᱚᱸᱻ ᱚᱱᱟ ᱛᱮᱜᱮ ᱟᱨᱠᱤ ᱤᱭᱟᱹ ᱫᱚ ᱦᱟᱸᱜ, ᱟᱨ ᱵᱟᱝᱠᱷᱟᱱ ᱼᱼ ᱦᱩᱲᱩ ᱠᱚᱫᱚ ᱦᱟᱸᱜ ᱡᱷᱚᱛᱚ ᱨᱚᱠᱚᱢ ᱼᱼ ᱦᱩᱲᱩ ᱜᱮ ᱪᱟᱥ ᱦᱩᱭᱩᱜ ᱜᱮᱭᱟ ᱱᱚᱛᱮ ᱦᱚᱸ ᱟᱫᱚ ᱼᱼ
ᱦᱳᱭ ᱾
ᱚᱱᱟ ᱠᱚ ᱪᱩᱞᱤ ᱥᱚᱨᱱᱚ ᱦᱩᱲᱩ ᱚᱱᱟ ᱫᱚ ᱦᱟᱸᱜ ᱼᱼ ᱛᱟᱦᱟᱞᱮ ᱜᱚᱝᱠᱮ ᱤᱭᱟᱹ ᱵᱟᱡᱟᱨ ᱫᱤᱥᱚᱢ ᱨᱮᱜᱮ ᱢᱮᱱᱟᱜ ᱵᱮᱱᱟ ᱛᱟᱦᱟᱞᱮ?
ᱦᱳᱭ ᱜᱚᱝᱠᱮ ᱱᱤᱛᱚᱜ ᱫᱚ ᱵᱟᱡᱟᱨ ᱫᱤᱥᱚᱢ ᱨᱮ ᱢᱮᱱᱟᱜᱤᱧᱟ᱾ ᱟᱹᱞᱤᱧᱟᱜ ᱟᱹᱛᱩ ᱫᱤᱥᱚᱢ ᱫᱚ ᱵᱩᱨᱩ ᱫᱤᱥᱚᱢ ᱨᱮ ᱵᱤᱨ ᱫᱤᱥᱚᱢ ᱨᱮ ᱠᱟᱱ ᱛᱟᱹᱞᱤᱧ ᱜᱮᱭᱟ। ᱵᱟᱡᱟᱨ ᱫᱤᱥᱚᱢ ᱨᱮ ᱞᱤᱧ ᱦᱮᱡ ᱠᱟᱱᱟ᱾
ᱟᱪᱪᱷᱟ ᱟᱪᱪᱷᱟ ᱦᱮᱸ ᱛᱟᱦᱚᱞᱮ ᱡᱚᱢ ᱵᱟᱲᱟ ᱠᱚᱫᱚ ᱦᱩᱭᱱᱟ ᱵᱟᱝ?
ᱳᱭ ᱡᱚᱢ ᱵᱟᱲᱟ ᱠᱚᱫᱚ ᱟᱹᱣᱨᱤ ᱦᱩᱭᱩᱜᱼᱟ ᱡᱚᱢᱟᱞᱤᱧ ᱢᱤᱫᱜᱤᱡ ᱱᱟᱜ ᱢᱤᱫᱜᱷᱟᱲᱤ ᱯᱚᱨᱮ ᱛᱮ ᱳᱭ ᱜᱚᱞᱯᱚ ᱵᱟᱲᱟᱜ ᱠᱟᱱ ᱛᱟᱦᱮᱱᱟ ᱞᱤᱧ ᱾
ᱦᱳᱭ ᱾ ᱟᱫᱚ ᱚᱱᱟ ᱜᱮᱻ ᱞᱟᱹᱭ ᱫᱟᱞᱤᱧ ᱡᱮ ᱱᱟᱯᱟᱭ ᱜᱮᱭᱟ ᱯᱮ ᱛᱟᱦᱚᱞᱮ ᱡᱚᱛᱚ ᱜᱮ ᱱᱟᱯᱟᱭ ᱜᱮᱭᱟ ᱯᱮ?
ᱦᱳᱭ ᱦᱳᱭ ᱾ ᱟᱨ ᱛᱟᱦᱞᱮ ᱜᱚᱝᱠᱮ ᱚᱱᱛᱮ ᱟᱯᱮ ᱥᱮᱫ ᱫᱚ ᱯᱩᱴᱠᱟᱹ ᱠᱚᱫᱚ ᱠᱚ ᱚᱢᱚᱱ ᱵᱟᱲᱟᱜ ᱜᱮᱭᱟ ᱥᱮ ᱵᱟᱝ ᱚᱱᱛᱮ?
ᱦᱩᱸ ᱚᱢᱚᱱ ᱫᱚᱠᱚ ᱚᱢᱚᱱᱚᱜ ᱠᱟᱱᱟ ᱟᱫᱚ ᱩᱱᱟᱹᱜ ᱰᱷᱮᱨ ᱫᱚ ᱵᱟᱝ ᱟᱨᱠᱤ ᱾
ᱦᱳᱭ ᱯᱩᱴᱠᱟᱹ ᱦᱟᱞᱟᱝ ᱠᱚᱯᱮ ᱪᱟᱞᱟᱣ ᱵᱟᱲᱟᱜ ᱠᱟᱱ ᱜᱮᱭᱟ?
ᱦᱩᱸ ᱦᱩᱸ ᱪᱟᱞᱟᱣ ᱫᱚᱞᱮ ᱪᱟᱞᱟᱜ ᱠᱟᱱ ᱜᱮᱭᱟ ᱦᱟᱸᱜ ᱨᱮᱜᱩᱞᱟᱨᱤ ᱜᱮ ᱟᱨᱠᱤ ᱾ ᱟᱫᱚ ᱢᱳᱴᱟᱢᱩᱴᱤ ᱡᱟᱦᱟᱸ ᱛᱤᱱᱟᱹᱜ ᱜᱮᱞᱮ ᱧᱟᱢᱟ ᱦᱚᱜᱼᱚᱭ ᱛᱟᱞᱟ ᱠᱮᱡᱤ, ᱚᱝᱠᱟ ᱩᱱᱟᱹᱜ ᱫᱚ ᱵᱟᱠ ᱠᱚ ᱚᱢᱚᱱᱚᱜ ᱠᱟᱱᱟ ᱟᱨᱠᱤ ᱾
ᱦᱳᱭ ᱦᱳᱭ ᱩᱛᱩ ᱡᱚᱢ ᱞᱮᱠᱟ ᱫᱚ ᱦᱩᱭᱩᱜ ᱠᱟᱱ ᱜᱮᱭᱟ ᱵᱟᱝ?
ᱦᱳᱭ ᱦᱳᱭ ᱦᱳᱭ ᱾ ᱟᱫᱚ ᱟᱯᱮ ᱚᱱᱛᱮ ᱫᱚ ᱠᱚ ᱚᱢᱚᱱᱚᱜ ᱠᱟᱱᱟ ᱥᱮ ᱵᱟᱝ?
ᱦᱳᱭ ᱜᱚᱝᱠᱮ ᱟᱞᱮ ᱚᱱᱛᱮ ᱫᱚ ᱢᱟᱱᱮ ᱚᱝᱠᱟ ᱰᱷᱮᱨ ᱜᱮᱠᱚ ᱚᱢᱚᱱᱚᱜᱼᱟ ᱟᱫᱚ ᱟᱠᱷᱨᱤᱧ ᱦᱚᱸᱠᱚ ᱟᱠᱷᱨᱤᱧ ᱵᱟᱲᱟᱭ ᱜᱮᱭᱟ ᱦᱟᱴ ᱠᱚᱨᱮᱜ ᱾ ᱟᱞᱮ ᱥᱩᱨ ᱥᱩᱯᱩᱨ ᱠᱚᱨᱮ ᱦᱟᱴ ᱠᱚ ᱫᱩᱲᱩᱵ ᱜᱮᱭᱟ ᱟᱹᱛᱩ ᱠᱚᱨᱮᱜ ᱦᱚᱸ ᱾ ᱚᱱᱟ ᱠᱚᱨᱮ ᱡᱟᱦᱟᱸᱭ ᱚᱝᱠᱟ ᱵᱮᱥᱤ ᱧᱚᱜ ᱮ ᱦᱟᱞᱟᱝ ᱧᱟᱢ ᱠᱟᱜᱼᱟ ᱦᱟᱞᱟᱝ ᱦᱟᱞᱟᱝ ᱠᱟᱠᱚᱣᱟ ᱩᱝᱠᱩ ᱛᱚ ᱟᱠᱷᱨᱤᱧ ᱠᱚᱦᱚ ᱠᱚ ᱤᱫᱤ ᱵᱟᱲᱟᱭ ᱜᱮᱭᱟ ᱾